ᱳᱭ ᱟᱸᱡᱚᱢᱚᱜ ᱠᱟᱱᱟ ᱨᱚᱲ ᱠᱚ ᱵᱟᱭ ᱰᱤᱥᱴᱟᱵᱚᱜ ᱛᱤᱧᱟᱹ ᱨᱚᱲ ᱠᱚ?
ᱵᱟᱝ ᱜᱮ ᱵᱟᱭ ᱰᱤᱥᱴᱟᱵᱽ ᱮᱫᱟ, ᱤᱧᱟᱹᱜ ᱫᱚ?
ᱚ ᱟᱢᱟ ᱦᱚ ᱵᱟᱭᱰᱤᱥᱴᱟᱯ ᱮᱫᱟ᱾ ᱡᱟᱦᱟᱱ ᱟᱣᱟᱡ ᱠᱚ ᱵᱟᱝ ᱟᱸᱡᱚᱢᱚᱜ ᱠᱟᱱᱟ ᱛᱚ᱾ ᱪᱮ ᱪᱮᱫ ᱠᱚᱯᱮ ᱪᱤᱠᱟᱹ ᱵᱟᱲᱟᱭᱮᱫᱟ᱾
ᱪᱤᱠᱟᱹ ᱦᱚ ᱵᱟᱝ ᱢᱮᱨᱚᱢ ᱜᱩᱯᱤᱧ ᱦᱮᱡ ᱟᱠᱟᱱᱟ ᱤᱧ ᱫᱚ᱾
ᱟᱪᱪᱷᱟ ᱛᱟᱦᱚᱞᱮ ᱟᱯᱮ ᱥᱮᱫ ᱫᱚ ᱵᱟᱭ ᱫᱟᱜ ᱡᱟᱹᱲᱤᱭᱟᱫᱟ? ᱢᱮᱨᱚᱢ ᱜᱚᱯᱤᱢ ᱪᱟᱞᱟᱣ ᱟᱠᱟᱱ ᱫᱚ᱾
ᱡᱮᱱᱚ ᱟᱫᱚ ᱚᱱᱟ ᱠᱷᱟᱹᱛᱤᱨ ᱛᱮ ᱵᱟᱝ ᱜᱤᱧ ᱟᱲᱟᱜ ᱟᱠᱟᱫ ᱠᱚᱣᱟ ᱮᱱᱟᱱ ᱫᱚ ᱵᱟᱹᱧ ᱟᱹᱛᱤᱧ ᱫᱟᱲᱮ ᱟᱠᱟᱫ ᱠᱚᱣᱟ
ᱚ ᱟᱞᱮ ᱥᱮᱱ ᱢᱟ ᱫᱚᱢᱮᱭ ᱫᱟᱜ ᱡᱟᱹᱲᱤᱭᱮᱫ ᱠᱟᱱᱟ ᱮᱠᱵᱟᱨᱮ ᱱᱚᱜ ᱚᱭ ᱫᱟᱜ ᱡᱟᱹᱲᱤᱭᱮᱫᱟᱭ ᱥᱮ ᱟᱫᱚ ᱱᱤᱛᱚᱜ ᱫᱚ ᱚᱲᱟᱜ ᱨᱮᱜᱮ ᱫᱩᱲᱩᱵ ᱦᱩᱭ ᱟᱠᱟᱱᱟ ᱪᱮᱫ ᱦᱚᱸ ᱵᱟᱨᱦᱮ ᱛᱮᱦᱚᱸ ᱵᱟᱞᱮ ᱩᱰᱩ ᱫᱟᱲᱮᱭᱟᱜ ᱠᱟᱱᱟ ᱥᱮ ᱫᱚᱢᱮᱭ ᱫᱟᱜ ᱮᱫᱟ ᱮᱠᱵᱟᱨᱮ ᱵᱟᱨᱦᱮ ᱛᱮ ᱩᱰᱟᱹᱜ ᱦᱚᱸ ᱵᱟᱞᱮ ᱫᱟᱲᱮᱜ ᱠᱟᱱᱟ ᱟᱨ ᱮᱠᱵᱟᱨᱮ ᱰᱩᱵᱟᱹᱜ ᱯᱩᱱᱰᱟ ᱛᱮ ᱦᱚᱸ
ᱛᱟᱦᱮᱸᱜᱼ ᱮ ᱟᱫᱚ ᱱᱤᱛᱚᱜ ᱫᱚ ᱵᱟᱭ ᱫᱟᱜ ᱮᱫᱟ ᱱᱤᱛᱚᱜ ᱫᱚ ᱟᱫᱚ ᱚᱱᱟᱛᱮ ᱢᱮᱨᱚᱢᱤᱧ ᱟᱹᱜᱩ ᱟᱠᱟᱫ ᱠᱚᱣᱟ᱾
ᱚᱲᱟᱜ ᱥᱮ ᱮᱠᱵᱟᱨᱮ ᱯᱤᱸᱰᱟᱹ ᱥᱮ ᱫᱟᱜ ᱠᱚ ᱵᱚᱞᱚᱜ ᱠᱟᱱ ᱛᱟᱞᱮ ᱟᱨ ᱢᱟᱴᱷ ᱨᱮ ᱫᱚᱢᱮ ᱦᱟᱠᱩ
ᱦᱮᱸ ᱟᱞᱮ ᱥᱮᱫ ᱦᱚᱸ ᱦᱟᱹᱠᱩ ᱠᱚ ᱩᱰᱩᱠ ᱟᱠᱟᱱᱟ ᱫᱚᱢᱮ ᱥᱟᱵ ᱠᱮᱫ ᱠᱚᱣᱟᱞᱮ ᱮᱱᱟᱱ ᱫᱚ
ᱦᱩᱸ ᱦᱩᱸ ᱟᱫᱚ ᱤᱧ ᱵᱟ
ᱚ ᱦᱮᱸ ᱤᱧᱦᱚᱸ ᱤᱧ ᱟᱭᱳ ᱛᱟᱞᱤᱧ ᱞᱤᱧ ᱪᱟᱞᱟᱣ ᱞᱮᱱᱟᱞᱤᱧ ᱮᱱᱟ ᱱᱚᱜ ᱦᱟᱠᱩ ᱥᱟᱵ ᱟᱫᱚ ᱱᱤᱛ ᱫᱚ ᱢᱮᱨᱚᱢ ᱞᱤᱧ ᱟᱲᱟᱜ ᱚᱠᱚᱤᱧᱩ ᱦᱚᱸ ᱰᱟᱝᱨᱤᱤᱭ ᱟᱲᱟᱜ ᱟᱠᱟᱟᱜ ᱠᱚᱣᱟ ᱤᱧᱦᱚᱸ ᱢᱮᱨᱚᱢ ᱤᱧ ᱟᱲᱟᱜ ᱟᱠᱟᱜ ᱠᱚᱣᱟ᱾
ᱟᱪᱪᱷᱟ ᱾ᱛᱚᱵᱮ ᱱᱤᱛᱚᱜ ᱫᱚᱭ ᱟᱥᱩᱲ ᱠᱟᱫᱟ ᱵᱟᱝ
ᱦᱳᱭ ᱱᱤᱛᱚᱜ ᱠᱚᱢ ᱠᱚᱢᱮ ᱥᱤᱛᱩᱝ ᱠᱟᱫᱟ ᱱᱤᱛᱚᱜ ᱫᱚ
ᱦᱩᱸ
ᱦᱟᱱᱮ ᱥᱮᱛᱟᱜ ᱠᱷᱚᱱᱟᱜ ᱮ ᱫᱟᱜᱮᱫ ᱛᱟᱦᱮᱸ ᱮ ᱚ ᱟᱫᱚ ᱦᱩᱲᱩ ᱠᱚᱲᱟ ᱯᱮ ᱨᱚᱦᱚᱭ ᱫᱟ ᱥᱮ ᱵᱟᱝ?
ᱵᱟ ᱟᱹᱣᱨᱤ ᱱᱤᱛᱚᱜ ᱦᱚᱸ ᱜᱟᱹᱪᱷᱤ ᱠᱚᱫᱚ ᱵᱟᱝ ᱞᱟᱹᱴᱩ ᱠᱟᱱᱟ ᱥᱮ ᱩᱱᱟᱹᱜ ᱞᱟᱹᱴᱩ ᱞᱮᱱ ᱜᱮᱭᱟ ᱟᱫᱚ ᱦᱟᱸᱜ ᱤᱭᱟᱹ ᱟᱨ ᱛᱟᱨᱯᱚᱨᱮ ᱫᱚ ᱦᱟᱸᱜ ᱦᱩᱲᱩ ᱠᱚᱞᱮ ᱨᱚᱦᱚᱭᱟ᱾ ᱛᱟᱦᱚᱞᱮ ᱟᱯᱮ ᱥᱮᱫ ᱫᱚ ᱤᱭᱟᱹᱭ ᱱᱟᱥᱮ ᱨᱚᱦᱚᱭ ᱯᱮ ᱞᱟᱜᱟᱣᱱᱟ ᱥᱮ ᱪᱮᱫ?
ᱫᱚ ᱨᱚᱦᱚᱭ ᱦᱩᱭᱩ ᱟᱠᱟᱱᱟ ᱚᱨᱫᱷᱮᱠ ᱫᱚ
ᱟᱪᱪᱷᱟ ᱟᱞᱮ ᱥᱮᱫ ᱫᱚ ᱱᱤᱛᱚᱜ ᱫᱚ ᱟᱹᱣᱨᱤᱭᱟᱜ ᱞᱮ ᱟᱞᱮ ᱦᱟᱸᱜ ᱠᱚᱭᱮᱠ ᱫᱤᱱ ᱯᱚᱨ ᱜᱮᱞᱮ ᱞᱟᱜᱟᱜᱼᱟ ᱦᱟᱸᱜ ᱢᱟᱴᱷ ᱨᱮᱱᱟᱜ ᱠᱟᱹᱢᱤ ᱫᱚ
ᱦᱮᱸ ᱦᱮᱸ ᱟᱞᱮᱥᱮᱫ ᱢᱟ ᱪᱟᱵᱟ ᱦᱤᱡᱩᱜ ᱠᱟᱱᱟ ᱟᱫᱚ ᱚᱱᱟ ᱜᱮᱞᱮ ᱪᱮ ᱢᱚᱱᱮᱭᱟ ᱫᱚ ᱱᱟᱢᱟᱞ ᱥᱮᱫ ᱞᱮ ᱠᱟᱹᱢᱤ ᱞᱮ ᱪᱟᱞᱟᱜᱼᱟ ᱨᱮᱸᱜᱮᱡ ᱦᱚᱲ ᱛᱚ
ᱦᱚᱸ
ᱟᱯᱮ ᱱᱟᱢᱟᱞ ᱠᱟᱹᱢᱤ ᱠᱚ ᱵᱟᱯᱮ ᱪᱟᱞᱟᱜ ᱜᱮᱭᱟ?
ᱦᱳᱭ ᱟᱞᱮ ᱦᱚᱸᱞᱮ ᱪᱟᱞᱟᱜ ᱜᱮᱭᱟ ᱱᱟᱢᱟᱞ ᱠᱟᱹᱢᱤ ᱫᱚ ᱦᱚᱲ ᱫᱚ ᱵᱟᱠᱷᱟᱱ ᱫᱚ ᱚᱠᱟ ᱚᱠᱟ ᱠᱚᱨᱮᱢ ᱧᱟᱢᱟ ᱤᱭᱟᱹ ᱫᱚ ᱡᱚᱢ ᱫᱚ ᱵᱟᱢ ᱠᱟᱹᱢᱤ ᱞᱮᱱᱠᱷᱟᱱ ᱫᱚ᱾ ᱚ ᱜᱮᱛᱚ ᱟᱵᱚ ᱤᱭᱟᱹ ᱫᱚ ᱦᱚᱸ
ᱟᱫᱚ ᱚᱲᱟᱜ ᱠᱚᱨᱮ ᱫᱚᱠᱚ ᱱᱟᱯᱟᱭ ᱜᱮᱭᱟ ᱠᱚ ᱮᱠᱷᱚᱱ ᱫᱚ
ᱦᱳᱭ ᱡᱚᱛᱚ ᱱᱤᱛ ᱚᱵᱫᱤ ᱫᱚ ᱡᱚᱛᱚ ᱦᱚᱲ ᱱᱟᱯᱟᱭ ᱵᱟᱲᱟ ᱜᱮ ᱢᱮᱱᱟᱜ ᱞᱮᱭᱟ᱾ ᱛᱟᱦᱞᱮ ᱟᱨ ᱟᱯᱮ ᱫᱚ ᱪᱮᱫ ᱞᱮᱠᱟ ᱢᱮᱱᱟᱜ ᱯᱮᱭᱟ?
ᱦᱮᱸ ᱟᱞᱮ ᱦᱚᱸ ᱱᱚᱜ ᱚᱝᱠᱟ ᱦᱮᱱᱟᱜ ᱞᱮᱭᱟ ᱱᱟᱯᱟᱭ ᱜᱮ᱾
ᱦᱩᱸ ᱛᱟᱦᱚᱞᱮ ᱫᱚ ᱪᱮᱫ ᱠᱚᱫᱚ ᱠᱟᱹᱜ ᱟᱹᱜ ᱱᱚᱜᱼᱚᱭ ᱚᱲᱟᱜ ᱨᱮᱜᱮ ᱱᱤᱛᱚᱜ ᱪᱮᱫ ᱦᱚᱸ ᱵᱟᱞᱮ ᱠᱟᱹᱢᱤ ᱫᱟᱲᱮᱭᱟᱜ ᱠᱟᱱᱟ᱾ ᱚᱲᱟᱜ ᱨᱮᱜᱮ ᱱᱤᱛᱚᱜ ᱢᱮᱱᱟᱜ ᱞᱮᱭᱟ
ᱦᱮᱸ ᱫᱟᱜ ᱮᱫᱟᱭ ᱫᱤᱱᱟᱹᱢ ᱜᱮ ᱟᱫᱚ ᱚᱠᱟᱛᱮᱢ ᱪᱟᱞᱟᱣ ᱫᱟᱲᱮᱭᱟᱜᱼᱟ
ᱦᱮᱸ ᱵᱟᱠᱷᱟᱡ ᱪᱮᱫ ᱠᱟᱹᱢᱤ ᱡᱚᱛᱚ ᱠᱟᱹᱢᱤ ᱜᱤ ᱡᱚᱛᱚ ᱠᱟᱹᱢᱤ ᱜᱤ ᱤᱭᱟᱹ ᱴᱟᱨᱦᱟᱣ ᱠᱟᱱᱟ
ᱦᱮᱸ ᱟᱨ ᱫᱟᱬᱟᱱ ᱠᱚ ᱵᱟᱢ ᱪᱟᱞᱟᱜ ᱜᱮᱭᱟ ᱟᱢ ᱫᱚ
ᱦᱟ ᱫᱟᱬᱟ ᱫᱩᱧ ᱠᱩᱥᱤᱭᱟᱜ ᱜᱮᱭᱟ ᱟᱫᱚ ᱚᱠᱟᱛᱮᱢ ᱪᱟᱞᱟᱜᱼᱟ ᱵᱟᱹᱧ ᱪᱟᱞᱟᱣ ᱫᱟᱲᱮᱭᱟᱜ ᱠᱟᱱᱟ᱾ ᱮᱸᱴᱠᱮᱴᱚᱲᱮ ᱠᱷᱟᱹᱛᱤᱨ ᱛᱮ ᱠᱟᱹᱣᱰᱤ ᱟᱱᱟᱴ ᱠᱷᱟᱛᱤᱨ ᱛᱮ ᱪᱟᱞᱟᱣ ᱜᱮ ᱵᱟᱹᱧ ᱪᱟᱞᱟᱣ ᱫᱟᱲᱮᱭᱟᱜ ᱠᱟᱱᱟ ᱚᱠᱟ ᱛᱮ ᱫᱟᱲᱟᱱ ᱦᱚᱸ ᱟᱞᱮ ᱱᱚᱸᱰᱮ ᱤᱭᱟᱹ ᱜᱤ ᱡᱟᱭᱜᱟ ᱜᱮ ᱵᱟᱹᱧ ᱧᱮᱞ ᱪᱟᱵᱟᱣ ᱠᱟᱫᱟ ᱟᱞᱮ ᱥᱮ ᱢᱮᱱᱟᱜ ᱫᱚ ᱥᱩᱨ ᱨᱮᱫᱚ ᱟᱫᱚ ᱚᱱᱟ ᱠᱚᱦᱚᱸ ᱪᱟᱞᱟᱣ ᱜᱮ ᱴᱟᱭᱤᱢ ᱜᱮ ᱵᱟᱹᱱᱩᱜ ᱠᱟᱜ ᱪᱟᱞᱟᱣ
ᱦᱮᱸ ᱟᱞᱮᱥᱮᱫ ᱢᱟ ᱵᱩᱨᱩ ᱵᱚᱸᱜᱟ ᱦᱩᱭᱩᱜ ᱞᱟᱹᱜᱤᱫ ᱟᱫᱚ ᱪᱟᱞᱟᱜ ᱞᱟᱹᱜᱤᱫ ᱞᱮ ᱜᱟᱛᱮ ᱠᱚᱠᱚ ᱞᱟᱹᱭ ᱮᱫᱟᱠᱚ ᱠᱚ ᱪᱟᱞᱟᱜ ᱟᱵᱚᱱ
ᱚᱻ
ᱚᱱᱟ ᱜᱮ ᱵᱟᱥ ᱞᱮ ᱵᱷᱟᱲᱟ ᱟᱠᱟᱫᱟ
ᱟᱯᱮ ᱥᱮᱱ ᱫᱚ ᱪᱮᱫ ᱞᱮᱠᱟ ᱵᱩᱨᱩ ᱵᱚᱸᱜᱟ ᱫᱚ ᱪᱮᱫ ᱞᱮᱠᱟ ᱦᱩᱭᱩᱜᱼᱟ
ᱵᱩᱨᱩ ᱵᱚᱸᱜᱟ ᱫᱚ ᱵᱩᱨᱩ ᱪᱮᱛᱟᱱ ᱨᱮ ᱵᱚᱸᱜᱟ ᱵᱩᱨᱩ ᱠᱚ ᱯᱩᱡᱟᱹ ᱟᱠᱚᱣᱟ ᱠᱚ ᱥᱤᱛᱟᱹ ᱱᱟᱞᱟ ᱫᱟᱜ ᱩᱰᱩᱠ ᱩᱠᱚᱜᱼᱟ ᱚᱸᱰᱮ ᱠᱷᱚᱱᱟᱜ ᱜᱮ ᱟᱸᱡᱚᱢ ᱠᱟᱜ ᱜᱮᱭᱟᱢ ᱛᱚ
ᱦᱳᱭ ᱦᱳᱭ ᱟᱸᱡᱚᱢ ᱫᱚᱧ ᱟᱸᱡᱚᱢ ᱠᱟᱜᱼᱟ
ᱦᱮᱸ ᱦᱮᱸ ᱚ
ᱜᱟᱛᱮ ᱠᱩ ᱜᱟᱛᱮ ᱠᱚ ᱴᱷᱮᱱ ᱜᱤᱧ ᱟᱸᱡᱚᱢ ᱵᱟᱲᱟ ᱠᱟᱜᱼᱟ ᱱᱤᱭᱟᱹ ᱠᱚ ᱠᱟᱛᱷᱟ ᱟᱫᱚ ᱢᱤᱛᱟᱹᱧ ᱜᱮᱭᱟ ᱠᱚ ᱪᱚᱞᱚ ᱟᱫᱚ ᱤᱧ ᱜᱮ ᱵᱟᱹᱧ ᱪᱟᱞᱟᱜ ᱠᱟᱱᱟ ᱪᱟᱞᱟᱜ ᱟᱹᱧ ᱦᱟᱸᱜ ᱪᱟᱞᱟᱜ ᱟᱹᱧ ᱠᱷᱟᱞᱤᱧ ᱫᱤᱱ ᱵᱟᱲᱟ ᱟᱠᱚ ᱠᱟᱱᱟ ᱟᱫᱚ ᱦᱟᱸᱜ ᱪᱟᱞᱟᱣ ᱫᱚ ᱵᱟᱝ ᱦᱩᱭ ᱠᱟᱱᱟ ᱟᱫᱚ ᱦᱟᱜ
ᱦᱮᱸ ᱛᱚ ᱦᱮᱸ ᱦᱮᱸ ᱟᱫᱚ ᱟᱞᱮ ᱦᱚᱞᱮ ᱪᱟᱞᱟᱜ ᱞᱟᱹᱜᱤᱫ ᱟᱫᱚ ᱚᱱᱟ ᱜᱮᱞᱮ ᱧᱮᱞ ᱮᱫᱟ ᱫᱟᱜ ᱮᱫᱟᱭ ᱥᱮ ᱪᱤᱠᱟᱹᱭᱮᱫᱟ ᱵᱟᱠᱷᱟᱱ ᱫᱚ ᱡᱚᱛᱚᱜ ᱜᱮ ᱪᱟᱞᱟᱜ ᱜᱮᱞᱮ ᱞᱟᱹᱭ ᱮᱫᱟ ᱚᱲᱟᱜ ᱦᱚᱸ ᱟᱭᱩ ᱛᱟᱠᱚ ᱦᱚᱸ ᱟᱫᱚ ᱡᱷᱚᱛᱚ ᱦᱚᱲ ᱫᱚ ᱪᱟᱞᱟᱣ ᱞᱮᱠᱷᱟᱱ ᱛᱷᱚᱲᱟ ᱵᱟᱝ ᱜᱟᱱᱚᱜ ᱢᱮᱨᱚᱢ ᱰᱟᱹᱟᱝᱨᱤ ᱠᱚ ᱦᱮᱱᱟᱜ ᱠᱚᱣᱟ ᱜᱩᱯᱤ ᱠᱚ ᱦᱩᱭᱩᱜᱼᱟ ᱛᱚ ᱩᱱᱠᱩ ᱦᱚᱸ
ᱦᱳᱭ ᱦᱳᱭ ᱦᱳᱭ ᱚᱲᱟᱜ ᱠᱚᱨᱮ ᱛᱤᱱᱟᱹᱜ ᱦᱚᱲ ᱢᱮᱱᱟᱜ ᱯᱮ ᱛᱮ
ᱚᱲᱟᱜ ᱨᱮ ᱫᱚ ᱤᱧ ᱮᱠᱞᱟ ᱟᱨ ᱜᱚᱜᱚ ᱟᱨ ᱵᱟᱵᱟ ᱦᱮᱱᱟᱭᱟ ᱟᱨ ᱦᱚᱯᱚᱱ ᱧᱚᱜ ᱢᱟᱹᱭ ᱦᱮᱱᱟᱭ ᱛᱟᱞᱮᱭᱟ ᱟᱯᱮ ᱫᱚ
ᱟᱞᱮ ᱦᱚᱸ ᱤᱧ ᱵᱚᱭᱦᱟ ᱠᱚᱲᱟ ᱢᱮᱱᱟᱭᱟ ᱢᱤᱫᱴᱮᱱ ᱤᱭᱟᱹ ᱤᱧ ᱫᱤᱫᱤ ᱢᱮᱱᱟᱭᱟ ᱟᱨ ᱤᱧ ᱜᱚᱜᱚ ᱤᱧ ᱵᱟᱵᱟ ᱛᱟᱹᱠᱤᱱ ᱢᱮᱱᱟᱜ ᱞᱮᱭᱟ ᱟᱞᱮ ᱜᱮ ᱟᱫᱚ ᱱᱤᱛᱳᱜ ᱢᱟ ᱤᱧ ᱫᱤᱫᱤ ᱢᱟᱞᱮ ᱡᱟᱶᱟᱭ ᱠᱮᱫᱮᱭᱟ ᱥᱮ ᱟᱫᱚ ᱱᱤᱛᱳᱜ ᱫᱚ ᱟᱞᱮ ᱯᱩᱱ ᱦᱚᱲ ᱜᱮ ᱢᱮᱱᱟᱜ ᱞᱮᱭᱟ
ᱦᱮᱸ ᱤᱧ ᱦᱚᱸ ᱠᱚ ᱤᱧ ᱦᱮᱸ ᱡᱚᱢ ᱟᱠᱟᱫᱟᱞᱮ ᱮᱱᱟᱝ ᱨᱮᱜᱮ ᱟᱫᱚ ᱱᱤᱛᱚᱜ ᱫᱚ ᱟᱹᱣᱨᱤ ᱞᱮ ᱤᱥᱤᱱᱟ ᱤᱥᱤᱱ ᱦᱩᱭᱩᱜᱼᱟ ᱟᱯᱮ ᱫᱚ?
ᱦᱳᱭ ᱟᱞᱮ ᱦᱚᱸ ᱦᱟᱹᱠᱩ ᱠᱚᱞᱮ ᱟᱹᱜᱩ ᱞᱮᱫ ᱠᱚᱣᱟ ᱥᱮ ᱢᱟᱴᱷ ᱨᱮᱱ ᱩᱱᱠᱩ ᱦᱟᱹᱠᱩ ᱜᱮ ᱟᱫᱚ ᱚᱱᱟ ᱦᱳᱭ ᱚᱱᱟ ᱜᱮᱞᱮ ᱩᱛᱩ ᱟᱠᱟᱫᱟ ᱟᱫᱚ ᱚᱱᱟ ᱜᱮᱞᱮ ᱡᱚᱢ ᱵᱟᱲᱟ ᱠᱮᱫᱼᱟ ᱟᱫᱚ ᱦᱚᱸᱜ ᱚᱭ ᱡᱤᱨᱟᱹᱣ ᱵᱟᱲᱟ ᱦᱩᱭ ᱟᱠᱟᱱᱟ ᱱᱤᱛᱚᱜ ᱫᱚ
ᱦᱮᱸ ᱟᱨ ᱜᱟᱯᱟ ᱜᱟᱯᱟ ᱦᱚᱸ ᱫᱟᱜ ᱪᱚᱭ ᱪᱤᱠᱟᱹᱭᱪᱚᱝ ᱵᱟᱠᱷᱟᱱ ᱫᱚ ᱮᱴᱟᱜ ᱥᱮᱫ ᱤᱱᱠᱟᱹ ᱫᱟᱲᱟᱱ ᱪᱟᱞᱟᱜ ᱦᱩᱭᱩᱜ ᱞᱟᱹᱜᱤᱫ ᱟᱫᱚ ᱚᱱᱟ ᱜᱮᱞᱮ ᱧᱮᱞ ᱮᱫᱟ ᱦᱮᱸ ᱞᱟᱹᱭ ᱫᱚᱠᱚ ᱞᱟᱹᱭ ᱮᱫᱟᱠᱚ ᱯᱷᱳᱱ ᱠᱚᱨᱮ ᱠᱚ ᱴᱤᱵᱤ ᱠᱚᱨᱮ ᱚᱠᱚᱭ ᱠᱚ ᱞᱟᱹᱭ ᱮᱫᱟ ᱠᱚ ᱛᱚ ᱫᱟᱜᱼᱟᱭ ᱜᱟᱯᱟ ᱫᱚ ᱟᱫᱚ ᱚᱱᱟ ᱜᱮ ᱞᱮ ᱧᱮᱞ ᱦᱮᱸ ᱦᱳᱭ ᱦᱳᱭ
ᱫᱚᱢᱮ ᱵᱤᱡᱽᱞᱤ ᱭᱟᱭ ᱦᱩᱰᱩᱨ ᱵᱤᱡᱽᱞᱤ ᱫᱟᱜ ᱡᱟᱹᱨᱤ ᱭᱟᱭ ᱫᱳᱢᱮ ᱚᱱᱟ ᱚᱱᱠᱟ ᱠᱩ ᱢᱮᱱ ᱮᱫᱟ
ᱯᱷᱳᱱ ᱨᱮᱫᱚ ᱱᱚᱝᱠᱟ ᱜᱮᱠᱚ ᱩᱫᱩᱜ ᱫᱟᱠᱚ ᱛᱚ ᱟᱫᱚ ᱱᱟᱜ ᱠᱷᱟᱱ ᱪᱤᱠᱟᱹᱢ ᱵᱟᱨᱟᱭ
ᱦᱚ
ᱟᱫᱚ ᱠᱚ ᱪᱤᱠᱟᱹᱭ ᱮᱫᱟ
ᱟᱯᱮᱥᱮᱱ ᱫᱚ ᱦᱩᱞ ᱢᱟᱦᱟ ᱫᱚᱠᱚ ᱢᱟᱱᱟᱣ ᱵᱟᱛᱟᱣ ᱠᱮᱫᱟ ᱥᱮ ᱵᱟᱝ
ᱦᱮᱸ ᱢᱟᱱᱟᱣ ᱠᱮᱫ ᱜᱮᱭᱟ ᱠᱚ ᱟᱹᱰᱤ ᱱᱟᱯᱟᱭ ᱠᱚ ᱢᱟᱱᱟᱣ ᱠᱮᱫᱟ ᱟᱹᱰᱤ ᱨᱟᱹᱥᱠᱟᱹ ᱥᱟᱞᱟᱜ ᱜᱮ ᱟᱯᱮ ᱫᱚ
ᱟᱞᱮ ᱥᱮᱱ ᱫᱚ ᱦᱳᱭ ᱟᱞᱮ ᱟᱛᱩ ᱨᱤᱜᱤ ᱦᱩᱭ ᱮᱱᱟ ᱟᱫᱚ ᱚᱸᱰᱮ ᱜᱮᱞᱮ ᱪᱟᱞᱟᱣ ᱞᱮᱱᱟ ᱵᱤᱨᱤᱫᱫᱟᱹᱜᱟᱲ ᱨᱮᱢᱟ ᱵᱟᱹᱧ ᱪᱟᱞᱟᱣ ᱫᱟᱲᱮᱣᱼᱟ ᱟᱫᱚ ᱚᱱᱟ ᱟᱛᱩ ᱨᱮᱜᱤ ᱮᱸᱰᱤ ᱜᱮ ᱪᱟᱞᱟᱣ ᱞᱮᱱᱟ ᱟᱫᱚ ᱥᱳᱲᱮ ᱠᱚ ᱯᱨᱚᱥᱟᱫ ᱠᱚ ᱡᱚᱢ ᱠᱟᱛᱮᱫ ᱜᱮ ᱟᱫᱚ ᱨᱩᱣᱟᱹᱲ ᱦᱮᱡ ᱮᱱᱟᱞᱮ ᱟᱫᱚ ᱫᱟᱜ ᱡᱟᱹᱲᱤ ᱠᱮᱫ-ᱟ ᱟᱫᱚ ᱚᱱᱟᱛᱮ ᱞᱚᱜᱚᱱ ᱞᱮ ᱦᱮᱡ ᱜᱚᱫ ᱮᱱᱟ ᱟᱹᱰᱤ ᱜᱷᱟᱹᱲᱤᱡ
ᱟᱞᱮ ᱦᱚᱸ ᱟᱞᱮ ᱟᱹᱛᱩ ᱨᱮᱜᱮ ᱦᱩᱭ ᱮᱱᱟ ᱟᱨ ᱜᱚᱴᱟ ᱜᱚᱴᱟ ᱟᱞᱮ ᱯᱟᱥᱟᱯᱟᱥᱤ ᱟᱛᱩ ᱨᱮᱱ ᱜᱚᱴᱟ ᱠᱚ ᱦᱮᱡ ᱞᱮᱱᱟ ᱠᱚ ᱟᱫᱚ ᱨᱟᱹᱥᱠᱟᱹ ᱜᱮ ᱵᱩᱡᱷᱟᱹᱜ ᱠᱟᱱ ᱛᱟᱦᱮᱸᱜ
ᱟᱪᱪᱷᱟ
ᱟᱫᱚ ᱚᱱᱟ ᱚᱸ
ᱪᱟᱜ ᱫᱟᱬᱟᱱ ᱠᱚᱫᱚ ᱵᱟᱯᱮ ᱪᱟᱠ ᱚᱠᱟ ᱠᱚᱨᱮ ᱫᱟᱬᱟᱱ ᱫᱚᱢ ᱠᱩᱥᱤᱭᱟᱜ ᱜᱮᱭᱟ ᱪᱟᱞᱟᱜ ᱫᱚ ᱟᱨ ᱪᱮᱫ ᱞᱮᱠᱟᱱ ᱟᱯᱮ ᱟᱯᱮᱥᱮᱫ ᱜᱤ ᱡᱟᱦᱟᱸᱱ ᱤᱭᱟᱹ ᱡᱟᱭᱜᱟ ᱠᱚ ᱢᱮᱱᱟᱜ ᱜᱮᱭᱟ ᱫᱟᱲᱟ ᱞᱮᱠᱟ
ᱦᱮᱸ ᱦᱮᱱᱟᱜᱼᱟ ᱫᱟᱬᱟ ᱡᱟᱭᱜᱟ ᱠᱚ ᱦᱮᱱᱟᱜᱼᱟ ᱤᱭᱟᱹᱢ ᱟᱸᱡᱚᱢ ᱟᱠᱟᱫᱟ ᱥᱤᱞᱫᱟᱹ ᱯᱟᱴᱟᱵᱤᱸᱱᱫᱟᱹᱢ ᱟᱸᱡᱚᱢ ᱟᱠᱟᱫᱟ
ᱦᱳᱭ ᱦᱳᱭ ᱟᱸᱡᱚᱢ ᱠᱟᱜ ᱜᱮ ᱤᱭᱟᱹᱢ ᱠᱚᱨᱮᱡ ᱢᱳᱵᱟᱭᱤᱞ ᱠᱚᱨᱮ ᱦᱚᱸᱧ ᱧᱮᱞᱠᱟᱫ ᱜᱮᱭᱟ
ᱟᱨ ᱧᱤᱫᱟᱹ ᱯᱚᱨᱚᱵᱽ ᱦᱩᱭᱩᱜᱳᱜᱼᱟ ᱥᱤᱧ ᱵᱮᱲᱟ ᱥᱤᱧ ᱢᱤᱫ ᱥᱤᱧ ᱦᱳᱭᱳᱜᱼᱟ ᱢᱤᱫ ᱧᱤᱫᱟᱹ ᱦᱳᱭᱳᱜᱼᱟ
ᱛᱟᱦᱚᱞᱮ ᱯᱮ ᱪᱟᱞᱟᱣ ᱵᱟᱲᱟ ᱠᱟᱱᱟ ᱜᱮᱭᱟ
ᱦᱮᱸ ᱟᱞᱮᱼᱯ ᱯᱟᱥᱮ ᱟᱹᱛᱩ ᱨᱮᱜᱮ ᱦᱩᱭᱩᱜᱼᱟ ᱚᱱᱟ ᱫᱚ
ᱟᱪᱪᱷᱟ
ᱟᱫᱚ ᱯᱨᱚᱛᱤ ᱵᱚᱪᱷᱚᱨ ᱜᱮ ᱞᱮ ᱪᱟᱞᱟᱜ ᱜᱮᱭᱟ ᱞᱮ ᱦᱮᱸ
ᱦᱩᱸ ᱫᱚᱢᱮ ᱫᱚᱢᱮ ᱥᱟᱺᱜᱤᱧ ᱥᱟᱺᱜᱤᱧ ᱠᱷᱚᱱ ᱦᱚᱲ ᱵᱟᱝᱟ ᱵᱟᱹᱧ ᱪᱟᱞᱟᱣ ᱠᱟᱱᱟ
ᱜᱳᱴᱟ ᱩᱲᱤᱥᱥᱟ ᱡᱷᱟᱲᱠᱷᱚᱸᱰ ᱜᱚᱴᱟ ᱟᱹᱰᱤ ᱥᱟᱺᱜᱤᱧ ᱥᱟᱺᱜᱤᱧ ᱨᱮᱱ ᱠᱚ ᱦᱤᱡᱩᱜ ᱜᱮᱭᱟ ᱠᱚ
ᱪᱟᱞᱟᱜ ᱜᱮᱭᱟ ᱚᱱᱟ ᱥᱤᱞᱫᱟᱹ ᱯᱟᱛᱟ ᱤᱭᱟᱹ ᱧᱮᱞ
ᱵᱷᱳᱨ ᱨᱮᱠᱚ ᱦᱤᱡᱩᱜ ᱟᱠᱚ ᱵᱟᱥ ᱛᱮ ᱜᱟᱹᱰᱤᱛᱮ ᱟᱹᱰᱤ ᱠᱤᱪᱷᱩ ᱛᱮᱠᱚ ᱦᱤᱡᱩᱜᱼᱟ ᱡᱟᱦᱟᱸᱭ ᱠᱚ ᱚᱲᱟᱜ ᱥᱩᱨ ᱥᱩᱨ ᱜᱮᱛᱟ ᱠᱚᱣᱟ ᱩᱱᱠᱩ ᱛᱟᱲᱟᱢ ᱛᱮᱜᱮ ᱠᱚ ᱦᱤᱡᱩᱜ ᱟᱠᱚ ᱟᱨ ᱡᱟᱦᱟᱸᱭ ᱠᱚᱫᱚ ᱥᱟᱺᱜᱤᱧ ᱩᱱᱠᱩ ᱦᱮᱸ ᱯᱮᱲᱟ ᱢᱟ ᱟᱞᱮ ᱢᱟ ᱨᱟᱹᱥᱤ ᱠᱩᱞᱦᱤ ᱠᱟᱱᱟᱞᱮ ᱟᱫᱚ ᱚᱱᱟ ᱠᱷᱟᱛᱤᱨ ᱫᱚᱢᱮ ᱯᱮᱲᱟ ᱠᱚ ᱦᱤᱡᱩᱜ ᱟᱠᱚ
ᱦᱩᱸᱸ
ᱟᱫᱚ ᱵᱟᱢ ᱧᱮᱞ ᱵᱟᱲᱟᱣ ᱠᱟᱫ ᱛᱮ ᱟᱢ ᱫᱚ
ᱵᱟᱹᱧ ᱧᱮᱞ ᱠᱟᱜᱼᱟ ᱟᱸᱡᱚᱢ ᱢᱟᱹᱧ ᱟᱸᱡᱚᱢ ᱠᱟᱫ ᱟᱫᱚ ᱪᱟᱞᱟᱣ ᱫᱚ ᱵᱟᱝ ᱦᱩᱭ ᱟᱠᱟᱱᱟ
ᱦᱳᱭᱛᱚ ᱛᱟᱦᱚᱞᱮ ᱟᱞᱮ ᱥᱮᱫ ᱦᱤᱡᱩᱜ ᱢᱮ ᱡᱚᱠᱷᱚᱱ ᱛᱚᱠᱷᱚᱱᱤᱧ ᱟᱹᱜᱩ ᱢᱮᱭᱟ ᱦᱳᱭ ᱛᱚᱠᱷᱚᱱᱤᱧ ᱩᱫᱩᱜ ᱟᱢᱟ ᱪᱮᱫᱞᱮᱠᱟ ᱦᱩᱭᱩᱜᱼᱟ ᱯᱚᱨᱚᱵᱽ ᱠᱚ
ᱦᱳᱭ ᱦᱳᱭ ᱪᱟᱞᱟᱜ ᱦᱩᱭᱩᱜᱼᱟ ᱜᱮᱭᱟ ᱟᱯᱮ ᱥᱮᱫ ᱫᱚ ᱦᱟᱸᱜ ᱥᱤᱞᱫᱟᱹ ᱯᱟᱛᱟ ᱧᱮᱧᱮᱞ ᱫᱚ
ᱦᱮᱸ ᱫᱚᱢᱮ ᱠᱚ ᱦᱚᱲᱚᱜ ᱜᱮᱭᱟ ᱠᱚ ᱟᱹᱰᱤ ᱠᱤᱪᱷᱩ ᱱᱟᱱᱟ ᱦᱩᱱᱟᱹᱨ ᱡᱤᱱᱤᱥ ᱠᱚ ᱟᱹᱜᱩᱭᱟᱠᱚ ᱯᱟᱹᱧᱪᱤ ᱜᱮᱸᱫᱟᱜ ᱠᱚ ᱫᱷᱩᱛᱤ ᱠᱚ ᱦᱟᱨᱣᱟ ᱵᱳᱭ ᱠᱚ ᱟᱭᱢᱟ ᱞᱮᱠᱟᱱᱟᱜ ᱡᱤᱱᱤᱥ ᱠᱚ ᱟᱨ ᱥᱩᱠᱨᱤ ᱯᱤᱴᱷᱟᱹ ᱠᱚ ᱟᱹᱠᱷᱨᱤᱧ ᱟᱠᱚ
ᱚ ᱟᱨ ᱪᱮᱫ ᱠᱚ ᱦᱩᱭᱩᱜ ᱜᱮᱭᱟ ᱟᱯᱮ ᱥᱮᱫ
ᱟᱨᱚ ᱮᱴᱟᱜ ᱠᱤᱪᱷᱩ ᱦᱩᱭᱩᱜ ᱜᱮᱭᱟ ᱟᱫᱚ ᱩᱱᱟᱹᱜ ᱫᱚ ᱨᱮᱸᱜᱮᱡ ᱦᱚᱛᱚ ᱵᱟᱢ ᱪᱟᱞᱟᱣ ᱫᱟᱲᱮᱭᱟᱜᱼᱟ ᱜᱚᱴᱟ ᱜᱮ ᱟᱨᱚ ᱯᱚᱨᱚᱵ ᱠᱚ ᱦᱩᱭᱩᱜᱼᱟ ᱠᱟᱹᱣᱰᱤ ᱠᱚᱨᱮᱱᱟᱜ ᱦᱚᱸ ᱠᱟᱹᱴᱤᱡ ᱮᱴᱠᱮᱴᱚᱬᱮ ᱦᱮᱱᱟᱜᱼᱟ
ᱚ
ᱟᱫᱚ ᱚᱱᱟᱛᱮ ᱟᱫᱚ ᱵᱟᱝ ᱪᱟᱞᱟᱜ ᱦᱩᱭᱩᱜ ᱜᱮᱭᱟ ᱥᱩᱫᱩ ᱚᱱᱟ‌ ᱟᱞᱮ ᱟᱹᱛᱩ ᱦᱩᱭᱩᱜ ᱟᱫᱚ ᱚᱱᱟ ᱜᱮᱞᱮ ᱧᱮᱞ ᱜᱮᱭᱟᱞᱮ ᱚᱱᱟ
ᱛᱟᱦᱞᱮ ᱟᱯᱮ ᱤᱭᱟᱹ ᱠᱷᱚᱡ ᱟᱨᱚ ᱥᱟᱺᱜᱤᱧ ᱥᱟᱺᱜᱤᱧ ᱪᱟᱞᱟᱜ ᱵᱟᱝ ᱤᱪᱪᱷᱟ ᱦᱩᱭᱩᱜ ᱜᱮᱭᱟ
ᱤᱪᱪᱷᱟᱹ ᱫᱚ ᱦᱩᱭᱩᱜ ᱜᱮᱭᱟ ᱛᱚ ᱟᱫᱚ ᱨᱮᱸᱜᱮᱡ ᱦᱚᱲ ᱫᱚ ᱚᱲᱟᱜ ᱦᱚᱲ ᱠᱚ ᱞᱟᱹᱭᱟ ᱟᱵᱚ ᱫᱚ ᱯᱚᱭᱥᱟ ᱠᱚ ᱵᱟᱹᱱᱩᱜ ᱛᱟᱵᱚᱱᱟ ᱪᱤᱠᱟᱹᱛᱮᱵᱚᱱ ᱪᱟᱞᱟᱜᱼᱟ ᱟᱫᱚ ᱚᱱᱟᱛᱮ ᱵᱟᱝᱜᱮ ᱵᱟᱹᱧ ᱪᱟᱞᱟᱣ ᱠᱟᱱᱟ ᱵᱟᱝ ᱵᱟᱝ
ᱟᱪᱪᱷᱟ
ᱟᱫᱚ ᱚᱱᱟᱛᱮ ᱚᱞᱚᱜ ᱯᱟᱲᱦᱟᱜ ᱠᱚᱦᱚᱸ ᱵᱟᱝ ᱦᱩᱭᱩᱜ ᱠᱟᱱᱟ ᱟᱫᱚ ᱯᱚᱭᱥᱟ ᱠᱚ ᱵᱟᱝ ᱠᱷᱟᱹᱛᱤᱨ ᱛᱮ ᱦᱮᱸ ᱵᱟᱹᱜᱤ ᱟᱠᱟᱫ ᱜᱤᱭᱟᱹᱧ ᱟᱹᱰᱤ ᱫᱤᱱ ᱨᱮᱜᱮ ᱟᱢ ᱫᱚ ᱚᱞᱚᱜ ᱜᱮᱭᱟᱢ
ᱵᱟ ᱤᱧᱦᱚᱸ ᱵᱷᱟᱹᱜᱤ ᱞᱮᱠᱟᱜᱮ ᱵᱟᱝᱤᱧ ᱯᱟᱲᱦᱟᱣᱱᱟ ᱢᱤᱫ ᱢᱟᱨᱥᱟᱞ ᱞᱮᱠᱟ ᱟᱨ ᱤᱧᱦ ᱤᱧ ᱦᱚᱸᱠᱚ ᱵᱟᱹᱜᱤ ᱦᱚᱪᱚ ᱠᱤᱫᱤᱧᱟ
ᱦᱮᱸ ᱟᱫᱚ ᱟᱵᱚ ᱨᱮᱸᱜᱮᱡ ᱦᱚᱲ ᱛᱚ ᱯᱚᱭᱥᱟ ᱠᱚ ᱮᱴᱠᱮᱴᱚᱲᱮ ᱦᱩᱭ ᱞᱮᱠᱷ ᱠᱷᱟᱱ ᱜᱮᱛᱚ ᱯᱟᱲᱦᱟᱜ ᱫᱚ ᱵᱟᱹᱜᱤ ᱦᱩᱭᱩᱜᱼᱟ
ᱟᱨ ᱵᱟᱡᱟᱨ ᱫᱤᱥᱚᱢ ᱢᱟ ᱟᱹᱰᱤ ᱢᱟᱨᱟᱝ ᱢᱟᱨᱟᱝ ᱤᱭᱟᱹ ᱠᱚ ᱦᱮᱱᱟᱜᱼᱟ ᱟᱫᱚ ᱚᱱᱟᱛᱮ ᱩᱱᱠᱩ ᱩᱱᱠᱩᱨᱮᱱ ᱜᱤᱫᱽᱨᱟᱹ ᱠᱚᱫᱚ ᱠᱚ ᱯᱟᱲᱦᱟᱣ ᱫᱟᱲᱮᱭᱟᱠᱚᱣᱟ ᱟᱵᱚᱣᱟᱜ ᱟᱛᱩ ᱫᱤᱥᱚᱢ ᱨᱮᱱ ᱦᱚᱲ ᱫᱚ ᱩᱱᱟᱹᱜ ᱴᱟᱠᱟ ᱯᱚᱭᱥᱟ ᱚᱠᱟᱨᱮᱢ ᱧᱟᱢᱟ
ᱚᱭ
ᱟᱫᱚ ᱚᱱᱟᱛᱮ ᱟᱫᱚᱭ ᱜᱚ ᱞᱮᱭᱫᱟ ᱦᱮᱸ ᱛᱚ ᱱᱩᱠᱩᱜ ᱜᱮ ᱢᱮᱨᱚᱢ ᱠᱚ ᱦᱮᱱᱟᱜ ᱠᱚᱣᱟ ᱱᱩᱠᱩ ᱜᱮ ᱜᱩᱯᱤ ᱠᱚᱢ ᱛᱟᱦᱮᱞᱮ ᱱᱚᱣᱟ ᱛᱮᱜᱮ ᱪᱟᱞᱟᱣ ᱟᱵᱚᱱ ᱡᱟᱦᱟᱱᱟᱜ ᱠᱚ
ᱛᱟᱦᱮᱞᱮ ᱵᱟᱠᱚ ᱡᱟᱶᱟᱭ ᱠᱟᱜ ᱢᱮᱛᱮ ᱟᱢ ᱫᱚ
ᱵᱟᱠᱚ ᱧᱮᱧᱮᱞ ᱠᱚ ᱦᱮᱡ ᱞᱮᱱᱟ ᱠᱚ ᱦᱚᱞᱟ ᱟᱫᱚ ᱠᱚ ᱠᱩᱥᱤ ᱪᱟᱞᱟᱣ ᱠᱟᱱᱟ ᱠᱚ ᱟᱫᱚ ᱟᱭᱳ ᱛᱟᱠᱚ ᱟᱭᱳ ᱛᱟᱠᱚ ᱠᱚ ᱦᱮᱸ ᱠᱩᱥᱤ ᱜᱮ ᱟᱫᱚ ᱟᱫᱚ ᱟᱭᱳ ᱛᱟᱠᱚ ᱜᱮ ᱠᱚ ᱠᱩᱥᱤᱜ ᱠᱟᱱᱟ ᱥᱮ ᱵᱟᱝ ᱦᱳᱭ ᱤᱧ ᱫᱩᱧ ᱠᱩᱥᱤ ᱜᱮᱭᱟ
ᱚ ᱟᱹᱰᱤ ᱱᱟᱯᱟᱭ ᱩᱱᱠᱩ ᱠᱚ ᱟᱢᱮᱢ ᱠᱩᱥᱤ ᱞᱮᱱ ᱠᱷᱟᱱ ᱪᱮᱫ ᱩᱱᱠᱩ ᱦᱚᱸᱠᱚ ᱠᱩᱥᱤᱼᱟ ᱪᱮᱜ ᱜᱮᱭᱟ ᱦᱟᱸᱜ ᱨᱮᱵᱮᱱᱚᱜ ᱜᱮᱭᱟ ᱠᱚ ᱡᱩᱫᱤ ᱵᱷᱟᱜᱤ ᱜᱮ ᱠᱷᱟᱡ ᱠᱩᱲᱟ
ᱦᱮᱸ ᱵᱷᱟᱜᱮ ᱜᱮᱭᱟᱭ ᱞᱟᱹᱭ ᱫᱟᱠᱚ ᱟᱨᱢᱤ ᱨᱮ ᱪᱟᱹᱠᱨᱤᱭᱟᱭ
ᱚᱱᱮ ᱪᱚ ᱟᱫᱚ ᱵᱷᱟᱜᱤ ᱜᱮᱪᱚᱝ
ᱦᱳᱭ ᱟᱫᱚ ᱚᱱᱟ ᱛᱮᱜᱮ ᱟᱫᱚ ᱦᱮᱡ ᱞᱮᱱᱟ ᱠᱚ ᱞᱟᱦᱟ ᱛᱮᱦᱚᱸ ᱠᱚ ᱦᱮᱡ ᱵᱟᱲᱟ ᱠᱟᱱᱟ ᱟᱫᱚ ᱞᱟᱦᱟ ᱛᱮᱫᱚ ᱤᱧᱤᱧ ᱠᱩᱥᱤᱭᱟᱠᱚᱣᱟ ᱟᱫᱚ ᱟᱠᱚ ᱵᱟᱠᱚ ᱠᱩᱥᱤᱭᱟᱹᱧᱟ ᱟᱨ ᱨᱮᱸᱜᱮᱡ ᱦᱚᱲ ᱛᱚ ᱞᱟᱹᱭᱟᱠᱚ ᱩᱱᱟᱹᱜ ᱪᱮᱫ ᱦᱚᱸ ᱵᱟᱹᱱᱩᱜ ᱛᱟᱠᱚᱣᱟ ᱚᱲᱟᱜ ᱫᱩᱣᱟᱹᱨ ᱠᱚ ᱵᱟᱹᱱᱩᱜ ᱛᱟᱠᱚᱣᱟ ᱟᱫᱚ ᱚᱱᱟ ᱟᱫᱚ ᱱᱩᱭ ᱢᱟᱭ ᱠᱩᱥᱤ ᱪᱟᱞᱟᱣ ᱠᱟᱱᱟ ᱦᱮᱡ ᱞᱮᱱᱟᱭ ᱡᱟᱶᱟᱭ ᱠᱚᱲᱟ ᱦᱚᱸᱭ ᱦᱮᱡ ᱞᱮᱱᱟ ᱟᱨ ᱟᱡ ᱜᱚᱜᱚ ᱵᱟᱵᱟ ᱛᱟᱹᱠᱤᱱᱠᱤᱱ ᱦᱚᱠᱤᱱ ᱦᱮᱡ ᱞᱮᱱᱟ ᱠᱤᱱ
ᱦᱩᱸ
ᱵᱟᱹᱠᱤᱱ ᱠᱩᱥᱤ ᱪᱟᱞᱟᱣ ᱠᱟᱱᱟ ᱠᱚ ᱡᱷᱚᱛᱚ ᱜᱮ ᱟᱫᱚ ᱛᱟ ᱟᱫᱚ ᱤᱧᱦᱩᱧ ᱠᱩᱥᱤᱭᱮᱱᱟ ᱫᱤᱱ ᱩᱱᱫᱤᱱ ᱠᱷᱚᱱᱟᱜ ᱦᱤᱱᱟᱹᱧᱟ ᱮᱠᱷᱚᱱᱚ
ᱵᱟᱝᱠᱷᱟᱱ ᱫᱚ ᱚᱲᱟᱜ
ᱦᱳᱭ ᱦᱳᱭ ᱚᱲᱟᱜ ᱨᱮᱱᱟᱜ ᱪᱟᱯ ᱦᱮᱸ ᱟᱫᱚ ᱚᱱᱟᱛᱮ ᱜᱚᱜᱚ ᱛᱟᱠᱚ ᱦᱚ ᱜᱟᱯᱟ ᱠᱚ ᱪᱟᱞᱟᱜ ᱞᱟᱹᱜᱤᱜ ᱠᱚ
ᱩᱸ
ᱛᱮᱦᱮᱧ ᱠᱚ ᱪᱟᱞᱟᱜᱼᱟ ᱠᱚ ᱟᱫᱚ ᱛᱮᱦᱮᱧ ᱫᱚ ᱫᱟᱜ ᱠᱮᱫᱟᱭ ᱮᱱᱟᱱ ᱠᱷᱚᱱᱟᱜ ᱥᱮᱛᱟᱜ ᱠᱷᱚᱱᱟᱜ᱾ ᱟᱫᱚ ᱚᱱᱟᱛᱮ ᱵᱟᱠᱚ ᱪᱟᱞᱟᱣ ᱞᱮᱱᱟ ᱠᱚ ᱩᱱᱠᱩ ᱫᱚ
ᱚ ᱟᱪᱪᱷᱟ ᱛᱟᱦᱞᱮ ᱫᱚ ᱡᱩᱫᱤ ᱜᱟᱯᱟ ᱵᱟᱭ ᱫᱟᱜ ᱡᱟᱹᱲᱤ ᱞᱮᱠᱷᱟᱱ ᱫᱚᱠᱚ ᱪᱟᱞᱟᱜ ᱜᱮᱭᱟ
ᱦᱳᱭ ᱦᱳᱭ
ᱟᱫᱚ ᱩᱱᱠᱟ ᱜᱮᱪᱚ ᱠᱚ ᱢᱮᱱ ᱫᱟ ᱜᱟᱯᱟ ᱜᱟᱯᱟ ᱫᱚ ᱦᱟᱸᱜ ᱫᱚᱢᱮ ᱫᱟᱜ
ᱦᱮᱸ ᱞᱟᱹᱭ ᱫᱟᱠᱚ ᱞᱟᱹᱭᱮᱫ ᱜᱮᱭᱟ ᱛᱚ ᱟᱫᱚ ᱚᱱᱟ ᱠᱚ ᱧᱮᱞ ᱫᱟᱠᱚ ᱡᱩᱫᱤ ᱫᱟᱜᱟᱭ ᱟᱰᱮᱠᱷᱟᱱ ᱵᱟᱠᱚ ᱪᱟᱞᱟᱣ ᱫᱟᱲᱮᱭᱟᱜᱼᱟ ᱥᱮ
ᱩᱸ
ᱟᱫᱚ ᱠᱚᱞ ᱫᱟ ᱡᱩᱫᱤ ᱵᱟᱭ ᱫᱟᱜᱟᱭ ᱮᱱᱠᱷᱟᱱ ᱵᱚᱱ ᱪᱟᱞᱟᱜ ᱟᱵᱚᱱ ᱟᱫᱚ ᱠᱚ ᱯᱷᱳᱱ ᱦᱩᱭ ᱠᱟᱱᱟ ᱩᱱᱤ ᱡᱟᱶᱟᱭ ᱠᱚᱲᱟ ᱦᱚᱭ ᱯᱷᱳᱱ ᱞᱮᱫᱟᱭ ᱞᱟᱹᱭᱫᱟ ᱛᱤᱥ ᱠᱚ ᱦᱤᱡᱩᱜᱼᱟ ᱠᱚ
ᱚ
ᱟᱫᱚᱧ ᱞᱟᱹᱭᱫᱟ ᱪᱟᱞᱟᱜᱼᱟ ᱠᱚ ᱜᱟᱯᱟ ᱱᱚᱜ ᱡᱩᱫᱤ ᱵᱟᱭ ᱫᱟᱜᱟ ᱟᱫᱚᱭ ᱞᱟᱹᱫᱟ ᱦᱮᱸᱛᱚ᱾ ᱫᱟᱭ ᱞᱚᱜᱚᱱ ᱥᱟᱺᱦᱤᱡ ᱠᱚ ᱦᱤᱡᱩᱜ ᱢᱟᱠᱚ᱾